ᱯᱟᱹᱦᱤᱞᱤ ᱢᱮᱱᱮᱫ ᱛᱟᱦᱮᱫ ᱞᱤᱧ ᱜᱚᱝᱠᱮ ᱟᱹᱞᱤᱧᱟᱜ ᱨᱚᱲ ᱠᱚ, ᱴᱷᱤᱠ ᱴᱷᱟᱠ ᱵᱮᱱ ᱟᱸᱡᱚᱢ ᱧᱟᱢᱮᱫᱼᱟ ᱾
ᱦᱳᱭ ᱠᱤᱞᱤᱭᱟᱨ ᱫᱷᱟᱨᱟ ᱥᱟᱦᱤᱡ ᱜᱮ ᱟᱸᱡᱚᱢ ᱧᱟᱢᱚᱜ ᱠᱟᱱᱟ, ᱯᱩᱨᱟᱹ ᱯᱩᱥᱴᱟᱹᱣ ᱥᱟᱹᱦᱤᱡ ᱜᱮ ᱟᱵᱤᱱ ᱟᱵᱮᱱ ᱟᱸᱡᱚᱢ ᱧᱟᱢᱮᱫ ᱟ᱾ ᱟᱹᱞᱤᱧᱟᱜ ᱨᱚᱲ ᱠᱚ ᱾
ᱦᱳᱭ-ᱦᱳᱭ ᱟᱹᱞᱤᱧ ᱦᱚᱸ ᱦᱟᱸᱜ ᱢᱟᱱᱮ, ᱢᱚᱡᱽ ᱥᱟᱺᱦᱤᱡ ᱜᱮᱞᱤᱧ ᱟᱸᱡᱚᱢ ᱧᱟᱢᱮᱫ ᱟ ᱾
ᱚ ᱟᱪᱪᱷᱟ ᱦᱳᱭ-ᱦᱳᱭ᱾
ᱛᱟᱦᱚᱞᱮ ᱜᱚᱝᱠᱮ ᱵᱟᱹᱥᱭᱟᱹᱢ ᱵᱟᱲᱟᱭ ᱱᱟᱵᱮᱱ?
ᱦᱳᱭ ᱜᱚᱝᱠᱮ ᱵᱟᱹᱭᱥᱭᱟᱹᱢ ᱵᱮᱲᱟ ᱫᱚ ᱦᱳᱭ ᱠᱟᱱᱟ ᱾ ᱱᱤᱭᱟᱹ ᱜᱷᱟᱹᱲᱤᱡ ᱫᱚ ᱵᱟᱹᱥᱭᱟᱹᱢ ᱵᱟᱲᱟ ᱠᱟᱛᱮᱫ ᱱᱚᱜᱼᱚᱭ ᱵᱟᱲᱜᱮ ᱫᱷᱟᱨᱮ ᱯᱟᱨᱠᱚᱢ ᱨᱮᱞᱤᱧ ᱫᱩᱲᱩᱵ ᱟᱠᱟᱱᱟ ᱾
ᱟᱪᱪᱷᱟ-ᱟᱪᱪᱷᱟ-ᱟᱪᱪᱷᱟ ᱾
ᱟᱵᱮᱱ ᱵᱮᱱ ᱵᱟᱹᱥᱭᱟᱹᱢ ᱵᱟᱲᱟᱭ ᱱᱟ ᱜᱚᱝᱠᱮ?
ᱦᱳᱭ - ᱦᱳᱭ ᱟᱹᱞᱤᱧ ᱦᱟᱸᱜ ᱵᱟᱹᱥᱭᱟᱹᱢ ᱵᱟᱲᱟ ᱠᱟᱛᱮᱫ ᱟᱹᱞᱤᱧ ᱦᱚᱸ ᱚᱲᱟᱜ ᱨᱮᱜᱮᱞᱤᱧ ᱫᱩᱲᱩᱵ ᱦᱟᱛᱟᱲ ᱠᱟᱱᱟ ᱦᱟᱸᱜ ᱮᱱᱛᱮ ᱟᱫᱚ ᱦᱚᱜᱼᱚᱭ ᱛᱚ ᱜᱚᱝᱠᱮ ᱛᱟᱠᱚ ᱥᱮ ᱢᱟᱨᱟᱝ ᱵᱚᱦᱚᱜ ᱠᱚ ᱫᱤᱥᱚᱢ ᱨᱮᱱ ᱦᱚᱲ ᱥᱟᱛᱮ ᱨᱚᱯᱚᱲ ᱞᱟᱹᱜᱤᱫ, ᱥᱮ ᱦᱟᱱᱟ ᱫᱤᱥᱚᱢ ᱱᱚᱣᱟ ᱫᱤᱥᱚᱢ ᱨᱮ ᱟᱹᱨᱤᱪᱟᱹᱞᱤ ᱵᱟᱲᱟᱭ ᱡᱚᱝ ᱞᱟᱹᱜᱤᱫ, ᱟᱹᱰᱤ ᱢᱟᱨᱟᱝ ᱫᱟᱣ ᱠᱚ ᱮᱢ ᱟᱠᱟᱫ ᱵᱚᱱᱟ ᱮᱱᱛᱮᱫ
ᱮᱠᱫᱚᱢ ᱜᱚᱝᱠᱮ
ᱟᱫᱚ ᱚᱱᱟ ᱜᱮᱞᱤᱧ ᱞᱟᱹᱭᱫᱟ ᱮᱱᱛᱮᱫ ᱫᱤᱥᱚᱢ ᱨᱮᱱ ᱜᱚᱝᱠᱮ ᱛᱟᱠᱚ ᱥᱟᱶᱛᱮ ᱞᱤᱧ ᱨᱚᱯᱚᱲ ᱧᱚᱜ ᱞᱮᱱ ᱜᱮ᱾
ᱦᱳᱭ-ᱦᱳᱭ-ᱦᱳᱭ
ᱟᱪᱪᱷᱟ ᱛᱟᱦᱚᱞᱮ ᱜᱚᱝᱠᱮ ᱢᱮᱱᱮᱫ ᱛᱟᱦᱮᱸ ᱞᱤᱧ ᱡᱮ ᱢᱟᱨᱟᱝ ᱵᱚᱦᱚᱜ ᱠᱚ ᱦᱟᱸᱜ ᱫᱚᱢᱮ ᱜᱟᱱ ᱚᱠᱛᱚ ᱫᱚ ᱦᱟᱸᱜ ᱵᱟᱠᱚ ᱮᱢ ᱠᱟᱜ ᱞᱟᱝᱜᱼᱟ
ᱦᱳᱭ
ᱨᱚᱯᱚᱲ ᱞᱟᱹᱜᱤᱫ ᱮᱱᱛᱮᱫ ᱟᱫᱚ ᱚᱱᱟᱜᱮ ᱞᱟᱹᱭᱮᱫ ᱛᱟᱦᱮᱸᱞᱤᱧ ᱡᱮᱼᱼ ᱚᱱᱟ ᱛᱚᱞ ᱫᱚᱦᱚᱣ ᱠᱟᱱ ᱚᱠᱛᱚ ᱵᱷᱤᱛᱤᱨ ᱨᱮᱜᱮ᱾ ᱥᱮ ᱚᱱᱟ ᱚᱠᱛᱚ ᱛᱟᱞᱟ ᱨᱮᱜᱮ ᱡᱩᱫᱤ ᱡᱟᱦᱱᱟᱜᱼᱟᱼᱼ ᱥᱟᱛᱟᱢ ᱤᱫᱤ ᱠᱟᱛᱮᱫ ᱠᱟᱹᱴᱤᱡ ᱞᱟᱝ ᱨᱚᱯᱚᱲ ᱞᱮᱱᱠᱷᱟᱱ ᱵᱟᱭ ᱜᱟᱱ ᱠᱚᱜ ᱠᱮᱭᱟ᱾
ᱮᱠᱫᱚᱢ ᱜᱚᱢᱠᱮ ᱡᱟᱦᱟᱱᱟᱜ ᱚᱱᱟ ᱛᱚᱞ ᱫᱚᱦᱚ ᱚᱠᱛᱚ ᱨᱮ ᱵᱮᱥᱤ ᱜᱷᱟᱹᱲᱤᱡ ᱫᱚ ᱦᱟᱸᱜᱼᱼ ᱚᱠᱛᱚ ᱵᱟᱝᱠᱚ ᱮᱢ ᱟᱠᱟᱫ ᱞᱟᱸᱜᱟ ᱛᱚ ᱚᱱᱟ ᱛᱚᱞ ᱫᱚᱦᱚ ᱚᱠᱛᱚ ᱨᱮᱜᱮ ᱡᱟᱦᱟᱱᱟᱜ ᱢᱤᱫᱴᱟᱝᱼᱼ ᱥᱟᱛᱟᱢ ᱱᱤᱭᱮ ᱜᱚᱞᱯᱚ ᱞᱮᱠᱷᱟᱱ ᱥᱮ ᱜᱟᱞᱢᱟᱨᱟᱣ ᱞᱮᱠᱷᱟᱱ ᱥᱮ ᱜᱟᱞᱚᱪ ᱞᱮᱠᱷᱟᱱ ᱟᱹᱰᱤ ᱱᱟᱯᱟᱭ ᱠᱚᱜᱼᱟ᱾ ᱟᱫᱚ ᱜᱚᱢᱠᱮᱼᱼ ᱟᱹᱵᱤᱱ ᱛᱚᱨᱚᱯᱷ ᱥᱮᱱ ᱜᱮ ᱡᱟᱦᱟᱱᱟᱜ ᱥᱟᱛᱟᱢ ᱱᱤᱭᱮ ᱠᱟᱛᱷᱟ ᱛᱟᱦᱚᱞᱮ ᱨᱟᱠᱟᱵ ᱵᱮᱱ ᱢᱟ? ᱠᱩᱠᱞᱤ ᱠᱚ ᱫᱚᱦᱚᱭ ᱵᱮᱱ ᱟᱹᱞᱤᱧ ᱚᱱᱟ ᱨᱮᱱᱟᱜ ᱛᱮᱞᱟ ᱠᱚᱞᱤᱧ ᱨᱩᱣᱟᱹᱲ ᱟᱵᱮᱱ ᱠᱟᱱᱟ ᱦᱟᱸᱜ ᱢᱟ?
ᱦᱮᱸᱻ ᱮᱱᱛᱮ ᱟᱫᱚ ᱱᱚᱣᱟ ᱛᱚᱞᱚ ᱥᱟᱛᱟᱢ ᱵᱷᱤᱛᱤᱨ ᱨᱮᱫᱚ ᱦᱟᱸᱜ ᱡᱚᱛᱚ ᱠᱟᱛᱷᱟ ᱫᱚ ᱦᱟᱸᱜ ᱵᱟᱞᱟᱝ ᱨᱚᱲ ᱢᱩᱪᱟᱹᱫᱼᱟ ᱫᱟᱲᱮᱭᱟᱜ ᱨᱮᱦᱚᱸ ᱮᱱᱛᱮᱜ ᱡᱟᱦᱟᱸ ᱛᱤᱱᱟᱹᱜ ᱩᱰᱟᱹᱝ ᱜᱮᱞᱟᱝ ᱨᱚᱯᱚᱲ ᱠᱚᱜ ᱠᱮᱭᱟ ᱤᱱᱟᱹ ᱛᱮᱜᱮ ᱮᱱᱛᱮᱫᱼᱼ
ᱦᱳᱭ ᱦᱳᱭ ᱮᱠᱫᱚᱢ ᱡᱟᱦᱟᱸ ᱛᱤᱱᱟᱹᱜ ᱜᱟᱱᱚᱜ ᱠᱟᱱᱟ ᱤᱱᱟᱹᱜ ᱜᱟᱱ ᱜᱮᱞᱟᱝ ᱜᱟᱞᱚᱪ ᱞᱮᱜᱮᱼᱼ
ᱦᱳᱭ ᱦᱳᱭ ᱛᱟᱦᱚᱞᱮ ᱢᱮᱱᱮᱫ ᱛᱟᱦᱮᱞᱤᱧ ᱜᱚᱢᱠᱮ ᱟᱵᱩ ᱮᱱᱛᱮᱫ ᱱᱚᱣᱟᱼᱼ ᱮᱱᱛᱮᱫ ᱵᱷᱟᱨᱚᱛ ᱫᱤᱥᱚᱢ ᱥᱟᱫᱷᱤᱱ ᱯᱚᱨᱮ ᱥᱮ ᱯᱷᱩᱨᱜᱟᱹᱞ ᱧᱟᱢ ᱢᱟᱲᱟᱝ ᱨᱮᱜᱮ ᱢᱤᱥᱚᱱᱟᱨᱤ ᱠᱚᱫᱚ ᱠᱚ ᱦᱮᱡ ᱞᱮᱱᱟ ᱦᱟᱸᱜ ᱦᱮᱸ ᱥᱮ ᱵᱟᱝ?
ᱮᱠ ᱮᱠᱫᱚᱢ ᱜᱚᱢᱠᱮ
ᱟᱫᱚ ᱟᱹᱵᱤᱱᱟᱜ ᱢᱚᱱᱮᱛᱮ ᱪᱮᱫ ᱮ ᱞᱟᱹᱭᱟ ᱡᱮ ᱩᱱᱠᱩ ᱦᱮᱡ ᱠᱟᱛᱮᱫ? ᱚᱱᱮᱜ ᱠᱤᱪᱷᱩ ᱠᱚ ᱪᱮᱫ ᱟᱫ ᱵᱚᱱᱟ ᱥᱮ ᱟᱵᱚ ᱚᱱᱮᱜ ᱠᱤᱪᱷᱩ ᱟᱵᱚ ᱪᱮᱛᱟᱱ ᱨᱮᱠᱚ ᱚᱛᱛᱟᱼᱼ ᱠᱮᱫᱟ ᱚᱱᱟ ᱤᱫᱤ ᱠᱮᱛᱮᱫ ᱪᱮᱫ ᱵᱮᱱ ᱨᱚᱲᱟ ᱱᱟᱯᱟᱭᱮᱱᱟ ᱦᱮᱡ ᱠᱟ ᱠᱟᱛᱮᱫ ᱱᱟᱯᱟᱭᱮᱱᱟ ᱥᱮ ᱵᱟᱹᱲᱤᱡ ᱤᱭᱟᱹᱭᱮᱱᱟ ᱮᱛᱮᱫᱼᱼ ᱵᱟᱹᱲᱤᱡ ᱮᱱᱟ
ᱟᱹᱞᱤᱧᱟᱜ ᱢᱮᱱ ᱛᱮᱫᱚ ᱜᱚᱢᱠᱮ ᱟᱹᱞᱤᱧ ᱡᱚᱛᱚ ᱴᱩᱠᱩ ᱯᱚᱨᱚᱵᱽᱼᱼ ᱯᱚᱛᱚᱵ ᱯᱩᱨᱟᱹᱭ ᱠᱚᱨᱮ ᱞᱤᱧ ᱯᱟᱲᱦᱟᱣ ᱵᱟᱲᱟᱣ ᱠᱟᱜᱼᱟ ᱡᱮ ᱵᱟᱝ ᱢᱟ ᱟᱹᱞᱤᱧ ᱦᱚᱸᱼᱼ ᱠᱚ ᱠᱚᱞᱮᱡᱽ ᱠᱚᱨᱮ ᱞᱤᱧ ᱯᱟᱲᱦᱟᱣ ᱞᱮᱱᱟ᱾ ᱩᱱ ᱡᱚᱠᱷᱚᱱ ᱯᱟᱲᱦᱟᱣ ᱠᱚᱨᱮ ᱞᱤᱧ ᱧᱟᱢ ᱵᱟᱲᱟᱣ ᱠᱟᱜᱼᱟ ᱡᱮ ᱵᱟᱝᱢᱟ᱾ ᱢᱤᱥᱚᱱᱟᱨᱤ ᱠᱚ ᱟᱵᱚ ᱱᱚᱶᱟ᱾ ᱫᱤᱥᱚᱢ ᱨᱮ ᱦᱮᱡ ᱠᱟᱛᱮᱫ ᱨᱟᱡᱽ ᱦᱚᱸᱠᱚ ᱪᱟᱞᱟᱣ ᱞᱮᱫ ᱜᱮᱭᱟ ᱵᱟᱝᱼᱢᱟ ᱢᱮᱱᱠᱷᱟᱱ ᱟᱰᱤ ᱜᱟᱱ ᱱᱚᱝᱠᱟᱱ ᱞᱮᱠᱷᱟᱴᱚᱜ ᱢᱤᱥᱚᱱᱟᱨᱤ ᱠᱚᱦᱚᱸ ᱢᱮᱱᱟᱜ ᱠᱚᱣᱟ ᱵᱟᱝᱢᱟ ᱩᱱᱠᱩ ᱟᱵᱚ ᱥᱟᱱᱛᱟᱼᱼ ᱛᱟᱲ ᱥᱟᱶᱛᱟ ᱥᱮ ᱥᱟᱱᱛᱟᱲ ᱥᱚᱢᱟᱡᱽ ᱱᱤᱭᱮ ᱟᱹᱰᱤ ᱜᱟᱱ ᱟᱹᱰᱤ ᱠᱤᱪᱷᱩ ᱠᱚ ᱪᱮᱫ ᱦᱚᱴᱚ ᱟᱠᱟᱫ ᱵᱚᱱᱟᱼᱼ ᱥᱮ ᱟᱵᱩ ᱱᱤᱭᱟᱹ ᱟᱰᱤ ᱠᱤᱪᱷᱩ ᱠᱚ ᱠᱟᱹᱢᱤ ᱦᱚᱴᱚ ᱠᱟᱜᱼᱟ᱾ ᱛᱚ ᱚᱱᱟ ᱚᱱᱠᱟᱱ ᱩᱱᱠᱩ ᱠᱚ ᱢᱩᱫᱽᱨᱮ ᱟᱹᱰᱤ ᱧᱩᱢ ᱩᱨᱩᱢ ᱠᱚᱫᱚ ᱠᱚ ᱦᱩᱭᱩᱜ ᱠᱟᱱᱟ ᱯᱤ ᱳ ᱵᱳᱰᱤᱝᱼᱼ ᱮ ᱠᱮᱢᱯᱮᱵᱮᱞ ᱩᱱᱠᱩ ᱠᱚᱣᱟᱜ ᱧᱩᱛᱩᱢ ᱠᱚ ᱦᱚᱸ ᱵᱮᱱ ᱟᱸᱡᱚᱢ ᱵᱟᱲᱟ ᱟᱠᱟᱜᱼᱟ ᱥᱮ?
ᱦᱳᱭ ᱦᱳᱭ ᱦᱳᱭ ᱟᱹᱞᱤᱧ ᱦᱚᱸ ᱦᱟᱸᱜ ᱚᱱᱟ᱾ ᱤᱭᱟᱹ ᱠᱚᱨᱮ ᱜᱮ ᱥᱟᱬᱮᱥ ᱠᱟᱛᱮᱫ ᱞᱤᱧ ᱧᱟᱢ ᱠᱟᱜᱼᱟ ᱮᱱᱛᱮᱜ ᱯᱚᱛᱚᱵ ᱠᱚᱨᱮ ᱜᱮ ᱚᱱᱟ ᱢᱤᱥᱚᱱᱟᱨᱤ ᱠᱚᱣᱟᱜ᱾
ᱦᱳᱭ ᱛᱚ ᱧᱮᱞᱠ ᱧᱮᱞᱠᱼᱼ ᱠᱟᱱᱟ ᱡᱮ ᱱᱩᱭ ᱵᱟᱝ ᱢᱟ ᱯᱤᱭᱳ ᱵᱩᱰᱤᱝ ᱥᱟᱦᱮᱵᱽ ᱡᱟᱦᱟᱸᱭ ᱛᱟᱦᱮᱸ ᱠᱟᱱ
ᱦᱳᱭ, ᱦᱳᱭ
ᱩᱱᱤ ᱫᱚ ᱟᱵᱚ ᱥᱟᱱᱛᱟᱲ ᱮᱻ ᱥᱟᱶᱛᱟ ᱨᱮ ᱥᱮ ᱥᱟᱱᱛᱟᱲ ᱦᱚᱲ ᱠᱚ ᱞᱟᱹᱜᱤᱫᱼᱼ ᱟᱹᱰᱤ ᱟᱭᱢᱟ ᱜᱟᱱ ᱟᱹᱰᱤ ᱜᱟᱞᱤᱞᱢᱟᱱ ᱠᱟᱹᱢᱤᱭ ᱠᱚᱨᱟᱣ ᱦᱚᱴᱚᱣ ᱠᱟᱜᱼᱟ᱾ ᱡᱮ ᱵᱟᱝ ᱢᱟ ᱱᱚᱣᱟ ᱥᱟᱱᱛᱟᱲ ᱥᱟᱶᱛᱟ ᱠᱚ ᱥᱟᱱᱛᱟᱲ ᱠᱚ ᱦᱚᱲ ᱠᱚ ᱞᱟᱹᱜᱤᱫ ᱡᱮ ᱚᱞᱚᱜ ᱯᱟᱲᱦᱟᱜ ᱨᱮ ᱪᱤᱠᱟᱹ ᱠᱟᱛᱮᱜ ᱱᱩᱠᱩ ᱞᱟᱦᱟ ᱠᱚ ᱞᱟᱜᱟᱜ-ᱟ᱾ ᱥᱮ ᱪᱤᱠᱟᱹ ᱠᱟᱛᱮᱫ ᱱᱩᱠᱩ ᱢᱟ ᱞᱟᱯᱷᱟᱝ ᱥᱮᱡᱼᱼ ᱤᱫᱤ ᱠᱚ ᱞᱟᱜᱟᱜ ᱚᱱᱟ ᱠᱚ ᱞᱟᱜᱤᱫ ᱟᱹᱰᱤ ᱡᱳᱨ ᱠᱚ ᱠᱩᱨᱩᱢᱩᱴᱩ ᱞᱮᱜ-ᱟ᱾ ᱟᱵᱚᱣᱟᱜ ᱥᱟᱱᱛᱟᱲᱤ ᱥᱟᱶᱦᱮᱫ ᱨᱮ ᱱᱩᱠᱩ ᱠᱚᱣᱟᱜ ᱮᱱᱮᱢ ᱫᱚ ᱟᱰᱤ ᱡᱟᱥᱼᱼ ᱛᱤ ᱠᱟᱭᱛᱮ ᱢᱮᱱᱟᱜ-ᱟ᱾
ᱦᱳᱭ ᱜᱚᱝᱠᱮ ᱢᱮᱱᱟᱜ ᱢᱟᱛᱚ ᱢᱮᱱᱟᱜ ᱠᱟᱜ ᱜᱮ ᱦᱟᱸᱜ ᱩᱱᱠᱩ ᱦᱚᱛᱮᱡ ᱛᱮᱜᱮ ᱟᱵᱚ ᱚᱠᱟ ᱞᱮᱠᱟ ᱠᱟᱛᱮᱜᱼᱼ
ᱚᱞᱟ ᱵᱚᱱ ᱥᱮ ᱚᱠᱟ ᱞᱮᱠᱟ ᱛᱮ ᱚᱱᱚᱲᱦᱮᱸ ᱵᱚᱱ ᱵᱮᱱᱟᱣᱟ ᱥᱮ ᱚᱠᱟ ᱞᱮᱠᱟ ᱠᱟᱛᱮᱜ ᱟᱵᱚᱣᱟᱜ ᱢᱟᱨᱮ ᱟᱨᱤᱼᱼ ᱪᱟᱹᱞᱤ ᱠᱚᱵᱚᱱ ᱛᱩᱢᱟᱹᱞ ᱫᱚᱦᱚᱭᱟ ᱥᱮ ᱚᱱᱟ ᱢᱟᱨᱮ ᱱᱟᱜ ᱥᱮᱨᱮᱧ ᱠᱚᱼᱼ ᱠᱚ ᱚᱱᱟ ᱠᱚ ᱚᱠᱟ ᱠᱟ ᱞᱮᱠᱟ ᱛᱮᱵᱚᱱ ᱫᱚᱦᱚᱭᱟ ᱚᱱᱟ ᱠᱚᱫᱚ ᱦᱟᱸᱜ ᱩᱱᱠᱩ ᱠᱚ ᱥᱮᱬᱟᱣ ᱴᱚ ᱠᱟᱜ ᱵᱚᱱᱟ᱾ ᱢᱮᱱᱠᱷᱟᱱ ᱡᱟᱦᱟᱸ ᱟᱵᱚ ᱪᱮᱛᱟᱱ ᱨᱮ ᱮᱴᱟᱜ ᱢᱤᱥᱚᱱᱟᱹᱨᱤ ᱠᱚ ᱮᱱᱛᱮᱜ ᱡᱟᱦᱟᱸ ᱞᱮᱠᱟ ᱠᱚ ᱼᱼ ᱤᱭᱟᱹ ᱞᱮᱫᱼᱼ ᱢᱟᱱᱮ ᱵᱟᱹᱲᱤᱡ ᱠᱚ ᱟᱪᱟᱨ ᱵᱮᱣᱦᱟᱨ ᱞᱮᱫ ᱟᱫᱚ ᱚᱱᱟ ᱤᱫᱤ ᱠᱟᱛᱮᱜ ᱪᱮᱫ ᱵᱮᱱ ᱨᱚᱲᱟ?
ᱟᱜ ᱚᱦᱩᱸ᱾ ᱵᱟᱲᱤᱡ ᱤᱫᱤ ᱠᱟᱛᱮᱫ ᱫᱚ ᱢᱮᱱ ᱜᱟᱱᱚᱜ-ᱟ ᱡᱮ ᱪᱮᱜ ᱞᱤᱧ ᱢᱮᱱᱟ ᱜᱚᱝᱠᱮ ᱚᱱᱮ ᱠᱟᱛᱷᱟ ᱨᱮ ᱵᱟᱝ ᱢᱮᱱᱟᱜ-ᱟ ᱡᱮ ᱦᱚᱲ ᱫᱚᱼᱼ ᱦᱮᱸ ᱵᱷᱟᱜᱤ ᱠᱟᱢᱤ ᱜᱮ ᱫᱤᱥᱟᱹᱭ ᱛᱟᱢᱟ ᱵᱟᱲᱤᱡ ᱠᱟᱢᱤ ᱫᱚ ᱵᱟᱝ᱾ ᱚᱱᱟ ᱚᱱᱠᱟ ᱞᱮᱠᱟ ᱟᱞᱤᱧ ᱦᱚᱸ ᱡᱟᱦᱟᱸᱭ ᱠᱚ ᱟᱵᱚ ᱦᱚᱛᱮᱡ ᱛᱮ ᱡᱟᱦᱟᱸᱭ ᱢᱤᱥᱚᱱᱟᱨᱤ ᱠᱚ ᱵᱷᱟᱜᱤ ᱠᱚ ᱠᱟᱢᱤ ᱦᱚᱴᱚᱣ ᱠᱟᱫᱼᱼ ᱩᱱᱠᱩ ᱜᱮ ᱧᱩᱢ ᱩᱨᱩᱢ ᱠᱟᱴᱮᱞ‌ ᱠᱟᱹᱴᱤᱡ ᱠᱚᱞᱤᱧ ᱵᱟᱲᱟᱭ ᱠᱚᱣᱟ᱾ ᱡᱮ ᱵᱟᱝ ᱢᱟ ᱟᱨᱦᱚᱸ ᱟᱨ ᱡᱟ ᱡᱟᱦᱟᱸᱭ ᱟᱨᱚ ᱟᱰᱤ ᱜᱟᱱ ᱜᱮᱼᱼ ᱢᱤᱥᱚᱱᱟᱨᱤ ᱠᱚᱠᱚ ᱛᱟᱦᱮᱸ ᱠᱟᱱᱟ ᱡᱮ ᱩᱱᱠᱩ ᱟᱵᱚ ᱪᱮᱛᱟᱱ ᱨᱮᱸᱜᱮᱡ ᱠᱚᱪᱞᱚᱝ ᱱᱟᱦᱟᱪᱟᱨ ᱠᱚ ᱪᱟᱞᱟᱣ ᱞᱮᱜ-ᱟ᱾ ᱩᱱᱠᱩ ᱠᱚᱫᱚ ᱱᱟᱦᱟᱸᱜ ᱧᱩᱛᱩᱢ ᱠᱚᱫᱚ ᱴᱷᱤᱠ ᱴᱷᱟᱠ ᱵᱟᱞᱤᱧ ᱫᱤᱥᱟᱹᱭᱮᱫ ᱛᱟᱠᱚᱣᱟ᱾ ᱛᱚ ᱚᱶᱚᱻ ᱚᱱᱟ ᱛᱮᱞᱤᱧ ᱞᱟᱹᱭᱟ ᱩᱱᱠᱩ ᱫᱚ ᱼᱼ ᱟᱰᱤ ᱟᱰᱤ ᱠᱤᱪᱷᱩ ᱜᱟᱱ ᱢᱤᱥᱚᱱᱟᱨᱤ ᱫᱚ ᱟᱰᱤ ᱟᱵᱚ ᱥᱟᱱᱛᱟᱲ ᱮᱸᱜᱼᱼ ᱮᱸ ᱦᱚᱰ ᱪᱮᱛᱟᱱ ᱥᱮ ᱥᱟᱱᱛᱟᱲ ᱛᱤᱨᱞᱟᱹ ᱪᱮᱛᱟᱱ ᱟᱰᱤ ᱱᱟᱦᱟᱪᱟᱨ ᱥᱮ ᱵᱮ ᱵᱟᱲᱤᱡ ᱠᱚ ᱠᱟᱢᱤ ᱭᱮᱫᱼᱼ ᱠᱟᱜ-ᱛᱚᱼᱼ ᱩᱱᱠᱩ ᱥᱟᱱᱟᱢ ᱩᱱᱠᱩ ᱠᱚ ᱠᱟᱢᱤ ᱭᱟᱠᱟᱫ ᱛᱮ ᱡᱚᱛᱚ ᱢᱤᱥᱚᱱᱟᱨᱤ ᱫᱚ ᱟᱵᱚ ᱫᱚ ᱵᱟᱲᱤᱡ ᱫᱚ ᱵᱟᱵᱚᱱ ᱢᱮᱱ ᱫᱟᱲᱮᱭ ᱠᱚᱣᱟ᱾ ᱡᱟᱦᱟᱸᱭ ᱠᱚ ᱧᱩᱢ ᱩᱨᱩᱢ ᱠᱚ ᱢᱮᱱᱟᱜ ᱠᱚ ᱡᱮ ᱱᱩᱠᱩ ᱯᱤᱭᱳ ᱵᱳᱰᱤᱝ ᱮᱞᱳ ᱠᱮᱢᱯᱮᱵᱮᱞᱼᱼ ᱩᱱᱠᱩ ᱠᱚᱫᱚ ᱟᱞᱤᱧᱟᱜ ᱢᱮᱸᱫ ᱛᱮᱫᱚ ᱟᱰᱤ ᱟᱰᱤ ᱵᱷᱟᱜᱤ ᱦᱚᱲ ᱠᱚᱼᱼ ᱛᱟᱦᱮᱸ ᱠᱟᱱᱟ ᱟᱵᱚ ᱥᱟᱱᱛᱟᱲ ᱦᱚᱲ ᱞᱟᱜᱤᱫ ᱫᱚ ᱡᱮ ᱮᱠᱷᱚᱱᱚ ᱢᱮᱱᱟᱜ ᱜᱮᱭᱟ᱾ ᱮ ᱟᱰᱤ ᱜᱟᱱ ᱡᱟᱭᱜᱟ ᱨᱮ ᱡᱮ ᱮᱠᱷᱚᱱᱚ ᱢᱤᱥᱚᱱᱟᱨᱤ ᱤᱥᱠᱩᱞ ᱠᱚ ᱦᱩᱭᱩᱜ ᱠᱟᱱ ᱜᱮᱭᱟ᱾ ᱛᱚ ᱚᱱᱟ ᱢᱤᱥᱚᱱᱟᱨᱤ ᱤᱥᱠᱩᱞ ᱠᱚᱨᱮᱼᱼ ᱮᱸ ᱱᱤᱛᱚᱜ ᱦᱚᱸ ᱵᱟᱝ ᱢᱟ ᱟᱸᱡᱚᱢ ᱟᱠᱟᱜ-ᱟ ᱞᱤᱧ ᱟᱸᱻ ᱡᱮ ᱯᱷᱨᱤ ᱛᱮ ᱥᱮᱼᱼ ᱵᱤᱱᱟᱹ ᱴᱟᱠᱟ ᱠᱟᱣᱰᱤ ᱛᱮᱠᱚ ᱯᱟᱲᱦᱟᱣ ᱠᱚ ᱜᱮᱭᱟ᱾
ᱦᱳᱭ ᱦᱳᱭ ᱦᱳᱭ ᱢᱮᱱᱟᱜ ᱟᱠᱟᱜ ᱜᱮᱭᱟ ᱦᱟᱸᱜ ᱟᱞᱤᱧ ᱦᱚᱸ ᱚᱱᱠᱟᱱ ᱟᱭᱢᱟ ᱤᱥᱠᱩᱞᱼᱼ ᱥᱮ ᱟᱭᱢᱟ ᱴᱚᱴᱷᱟ ᱠᱚᱨᱮ ᱜᱮ ᱚᱱᱟ ᱤᱥᱠᱩᱞ ᱠᱚᱫᱚ ᱦᱟᱸᱜ ᱞᱤᱧ ᱧᱮᱞ ᱠᱟᱜ-ᱟ ᱮᱱᱛᱮᱜ᱾
ᱛᱟᱦᱚᱞᱮ ᱜᱚᱝᱠᱮ ᱢᱮᱱᱮᱫ ᱛᱮᱦᱮᱸᱜ ᱞᱤᱧᱼᱼ ᱡᱮᱼᱼ ᱩᱱᱠᱩ ᱡᱮ ᱢᱤᱥᱚᱱᱟᱨᱤ ᱠᱚ ᱟᱵᱚ ᱪᱮᱛᱟᱱ ᱨᱮ ᱩᱱᱟᱹᱜ ᱠᱚᱼᱼ ᱨᱚᱰᱚᱡ ᱠᱚᱪᱞᱚᱱ ᱠᱚ ᱪᱟᱞᱟᱣ ᱠᱮᱜ-ᱟ ᱮᱱᱛᱮᱡᱼᱼ
ᱦᱳᱭ᱾
ᱛᱟᱦᱚᱞᱮ ᱩᱱᱠᱩ ᱞᱟᱜᱟ ᱠᱚᱨᱮᱼᱼ ᱡᱮ ᱟᱵᱚᱨᱮᱱ ᱡᱟᱦᱟᱸ ᱛᱤᱱᱟᱹᱜ ᱵᱤᱨ ᱵᱟᱱᱴᱟ ᱠᱚᱠᱚ ᱜᱚᱡ ᱦᱚᱪᱚ ᱞᱮᱱ᱾ ᱚᱱᱟ ᱤᱫᱤ ᱠᱟᱛᱮᱫ ᱪᱮᱜ ᱵᱮᱱ ᱢᱮᱢᱮᱱ ᱠᱟᱱᱟ ᱮᱱᱛᱮᱜ?
ᱦᱟᱞᱤᱧ ᱫᱚ ᱼᱼ ᱚᱸᱻ ᱟᱵᱚ ᱨᱮᱱ ᱵᱤᱨ ᱵᱟᱱᱴᱟ ᱠᱚ ᱱᱤᱭᱮ ᱫᱚ ᱩᱸᱻ ᱡᱟᱦᱟᱸ ᱛᱤᱱᱟᱹᱜ ᱵᱮᱱ ᱨᱚᱲᱟ ᱩᱱᱟᱹᱜ ᱠᱚᱢᱚᱜ-ᱟ ᱜᱚᱝᱠᱮ᱾ ᱟᱵᱚ ᱨᱮᱱ ᱵᱤᱨ ᱵᱟᱱᱴᱟ ᱠᱚᱫᱚ ᱡᱟᱦᱟᱸ ᱛᱤᱱᱟᱹᱜ ᱠᱚ ᱠᱟᱢᱤ ᱦᱚᱴᱚᱣ ᱠᱟᱫ ᱵᱚᱱᱟ ᱥᱮᱼᱼ ᱥᱮ ᱡᱟᱦᱟᱸ ᱟᱵᱚ ᱠᱷᱟᱹᱛᱤᱨ ᱟᱠᱚ ᱢᱟᱭᱟᱝ ᱠᱚ ᱞᱤᱸᱜᱤ ᱭᱟᱠᱟᱜ-ᱟ ᱚᱱᱟ ᱫᱚᱼᱼ ᱟᱹᱰᱤ ᱡᱟᱥᱛᱤ ᱠᱟᱭᱛᱮ ᱢᱮᱱᱟ ᱞᱤᱧ ᱚᱱᱟ ᱫᱚ ᱡᱟᱦᱟᱸ ᱛᱤᱱᱟᱹᱜ ᱵᱮᱱ ᱢᱮᱱᱟ ᱩᱱᱟᱹᱜ ᱜᱮ ᱠᱚᱢᱚᱜ-ᱟ᱾ ᱡᱮ ᱟᱵᱚ ᱱᱩᱠᱩ ᱟᱵᱚ ᱠᱷᱟᱹᱛᱼᱼ ᱛᱤᱨ ᱠᱷᱟᱹᱛᱤᱨ ᱡᱮ ᱟᱵᱚ ᱟᱵᱚ ᱩᱱᱠᱩᱨᱮᱱ ᱯᱚᱯᱚᱝᱲᱟ ᱡᱮᱢᱚᱱ ᱟᱵᱚ ᱵᱚᱱ ᱠᱟᱱᱟ ᱵᱚᱱ ᱚᱱᱟ ᱠᱷᱟᱹᱛᱤᱨ ᱛᱤᱱᱟᱹᱜ ᱠᱤᱪᱷᱩ ᱠᱚ ᱠᱚᱨᱟᱣ ᱞᱮᱫᱟ ᱛᱤᱱᱟᱹᱜ ᱠᱤᱪᱷᱩ ᱨᱚᱰ ᱨᱤᱰᱚᱡ ᱠᱚᱪᱞᱚᱝ ᱥᱮ ᱱᱟᱦᱟᱪᱟᱨ ᱠᱚ ᱥᱟᱦᱟᱣ ᱞᱮᱜᱼᱟ ᱥᱮ ᱱᱟᱦᱟᱪᱟᱨ ᱥᱟᱦᱟᱣ ᱠᱟᱛᱮᱫ ᱞᱟᱹᱲᱦᱟᱹᱭ ᱞᱮᱜᱼᱟ ᱠᱚ ᱚᱱᱟ ᱠᱚᱫᱚ ᱟᱹᱰᱤ ᱟᱹᱰᱤ ᱡᱟᱹᱥᱛᱤ ᱠᱟᱭᱛᱮ ᱜᱚᱝᱠᱮ ᱟᱵᱚ ᱫᱚ ᱫᱤᱥᱟᱹ ᱛᱟᱦᱮᱸᱱ ᱫᱚᱨᱠᱟᱨ
ᱦᱳᱭ ᱦᱳᱭ ᱥᱮᱛᱚ ᱦᱮᱸ ᱛᱟᱵ ᱞᱟᱹᱭ ᱵᱮᱱ ᱢᱟ ᱟᱵᱤᱱ ᱪᱮᱫ ᱵᱤᱱ ᱞᱟᱹᱭᱮᱫ ᱛᱟᱦᱮᱸᱫ ᱞᱟᱹᱭ ᱯᱩᱨᱟᱹᱣ ᱞᱮᱵᱤᱱ ᱛᱟᱨᱯᱚᱨ ᱟᱹᱞᱤᱧ ᱞᱤᱧ ᱨᱚᱲ ᱮᱫᱟ ᱦᱟᱸᱜ
ᱟᱹᱞᱤᱧ ᱫᱚᱞᱤᱧ ᱢᱮᱱᱮᱫ ᱛᱟᱦᱮᱸᱫ ᱜᱚᱢᱠᱮ ᱡᱮ ᱵᱟᱝᱢᱟ ᱱᱩᱠᱩ ᱟᱵᱚ ᱨᱮᱱ ᱡᱮ ᱱᱩᱠᱩ ᱧᱩᱢ ᱩᱨᱩᱢ ᱥᱤᱫᱩ ᱠᱟᱹᱱᱩ ᱡᱟᱦᱟᱸᱭ ᱠᱤᱱ ᱛᱟᱦᱮᱸ ᱠᱟᱱ ᱛᱟᱵᱚᱱ ᱛᱤᱞᱠᱟᱹ ᱢᱩᱨᱢᱩ ᱢᱟᱹᱡᱷᱤ ᱩᱱᱤ ᱡᱟᱦᱟᱸᱭ ᱛᱟᱦᱮᱸ ᱠᱟᱱ ᱛᱟᱵᱚᱱ ᱥᱮ ᱟᱵᱚᱨᱮᱱ ᱛᱤᱨᱞᱟᱹ ᱦᱚᱯᱚᱱ ᱨᱮᱱ ᱡᱟᱦᱟᱸᱭ ᱯᱷᱩᱞᱳ ᱡᱷᱟᱱᱚ ᱠᱤᱱ ᱛᱟᱦᱮᱸ ᱠᱟᱱ ᱡᱮ ᱱᱚᱣᱟ ᱠᱚᱠᱚ ᱯᱨᱚᱢᱟᱱᱴᱚ ᱠᱟᱫᱟ ᱡᱮ ᱱᱩᱠᱤᱱ ᱦᱩᱸ ᱛᱤᱨᱞᱟᱹ ᱦᱚᱯᱚᱱ ᱦᱚᱸ ᱟᱵᱚ ᱦᱟᱸ ᱠᱚᱵ ᱠᱚᱲᱟ ᱠᱚ ᱠᱷᱚᱱ ᱦᱚᱸ ᱵᱟᱝᱠᱚ ᱠᱚᱢᱟ ᱩᱱᱠᱩ ᱦᱚᱸ ᱟᱹᱰᱤ ᱢᱟᱨᱟᱝ ᱥᱮ ᱟᱹᱰᱤ ᱤᱭᱟᱹ ᱫᱟᱹᱟᱞᱤᱞ ᱢᱟᱱ ᱦᱚᱲ ᱠᱟᱱ ᱜᱮᱭᱟ ᱠᱚ ᱩᱱᱠᱩ ᱦᱚᱸ ᱟᱠᱚᱣᱟᱜ ᱢᱟᱭᱟᱝ ᱠᱚ ᱞᱤᱸᱜᱤ ᱫᱟᱲᱮᱭᱟᱜᱼᱟ ᱫᱤᱥᱚᱢ ᱠᱷᱟᱹᱛᱤᱨ ᱥᱮ ᱩᱱᱠᱩ ᱦᱚᱸ ᱟᱹᱰᱤ ᱢᱟᱨᱟᱝ ᱥᱮ ᱞᱟᱯᱷᱟᱝ ᱥᱮᱫ ᱠᱚ ᱥᱮᱴᱮᱨ ᱫᱟᱲᱮᱭᱟᱜᱼᱟ
ᱦᱳᱭ ᱦᱳᱭ ᱵᱟ ᱟᱫᱚ ᱟᱹᱞᱤᱧ ᱫᱚᱞᱤᱧ ᱢᱮᱱᱮᱫ ᱛᱟᱦᱮᱸᱱᱟ ᱜᱚᱢᱠᱮ ᱡᱮ ᱢᱤᱥᱚᱱᱟᱨᱤ ᱠᱚᱣᱟᱜ ᱫᱚ ᱡᱟᱹᱱᱤᱡ ᱩᱱᱟᱹᱜ ᱫᱚ ᱦᱟᱸᱜ ᱫᱟᱭ ᱫᱳᱥ ᱫᱚ ᱩᱱᱟᱹᱜ ᱫᱚ ᱦᱟᱸᱜ ᱵᱟᱹᱱᱩᱜ ᱠᱟᱜᱼᱟ ᱩᱱᱠᱩ ᱟᱵᱚ ᱪᱮᱛᱟᱱ ᱨᱮ ᱨᱚᱰᱚᱡ ᱠᱚᱪᱞᱚᱱ ᱠᱚ ᱪᱟᱞᱟᱣ ᱟᱠᱟᱫ ᱨᱮᱦᱚᱸ ᱟᱹᱞᱤᱧᱟᱜ ᱢᱚᱱᱮ ᱫᱚᱭ ᱢᱮᱱᱟ ᱚᱱᱟ ᱛᱟᱞᱟᱨᱮ ᱡᱟᱦᱟᱸᱭ ᱩᱱᱠᱩ ᱫᱟᱞᱟᱱᱤ ᱠᱚ ᱢᱟᱨᱟᱣᱮᱫ ᱛᱟᱦᱮᱸᱱ ᱮᱱᱛᱮ
ᱦᱳᱭ ᱜᱚᱢᱠᱮ ᱡᱟᱦᱟᱸᱭ ᱢᱚᱦᱟᱡᱚᱱ ᱠᱚᱠᱚ ᱛᱟᱦᱮᱸ ᱠᱟᱱ ᱥᱮ ᱮᱴᱟᱜ ᱫᱤᱥᱚᱢ ᱠᱷᱚᱱ ᱟᱨᱚ ᱦᱟᱹᱱᱤ ᱱᱟᱹᱭ ᱠᱚ ᱦᱮᱡ ᱞᱮᱱ ᱩᱱᱠᱩ ᱠᱚ ᱵᱮᱥᱤ ᱠᱟᱛᱮᱫ ᱜᱚᱢᱠᱮ
ᱦᱳᱭ ᱦᱳᱭ ᱩᱱᱠᱩ ᱜᱮ ᱟᱹᱞᱤᱧ ᱫᱚ ᱢᱟᱱᱮ ᱵᱮᱥᱤ ᱤᱭᱟᱹ ᱫᱚᱞᱤᱧ ᱢᱚᱱᱭᱮᱫ ᱠᱚᱣᱟ ᱢᱟᱱᱮ ᱩᱱᱠᱩᱣᱟᱜ ᱜᱮ ᱵᱤᱥᱤ ᱫᱟᱭ ᱫᱳᱥ ᱫᱚ ᱢᱟᱱᱮ ᱡᱟᱦᱟᱸ ᱛᱤᱱᱟᱹᱜ ᱢᱤᱥᱟᱹᱱᱟᱨᱤ ᱠᱚ ᱵᱟᱠᱚ ᱨᱚᱰᱚᱡ ᱟᱠᱟᱫ ᱵᱚᱱᱟ ᱚᱱᱟ ᱠᱷᱚᱱ ᱡᱟᱹᱥᱛᱤ ᱦᱟᱸᱜ ᱩᱱᱠᱩ ᱡᱚᱢᱤᱫᱟᱨ ᱥᱮ ᱢᱚᱦᱟᱡᱚᱱ ᱠᱚᱠᱚ ᱨᱚᱰᱚᱡ ᱟᱠᱟᱫ ᱵᱚᱱᱟ
ᱦᱳᱭ ᱜᱚᱢᱠᱮ ᱱᱚᱛᱮ ᱴᱷᱤᱠ ᱴᱷᱟᱠ ᱪᱟᱥ ᱟᱵᱟᱫ ᱠᱚᱦᱚᱸ ᱵᱟᱝ ᱦᱩᱭ ᱞᱮᱱᱠᱷᱟᱱ ᱨᱮᱦᱚᱸ ᱠᱷᱟᱹᱡᱽᱱᱟᱹ ᱴᱟᱠᱟᱟ ᱫᱚ ᱴᱷᱤᱠ ᱥᱚᱢᱚᱭ ᱥᱚᱢᱚᱭ ᱠᱚ ᱤᱫᱤᱭᱮᱫ ᱛᱟᱦᱮᱸᱫ
ᱦᱳᱭ ᱦᱳᱭ ᱦᱳᱭ
ᱜᱚᱢᱠᱮ ᱩᱱᱠᱩ ᱢᱚᱦᱟᱡᱚᱱ ᱥᱮ ᱡᱚᱢᱤᱫᱟᱨ ᱠᱚᱫᱚ ᱟᱵᱚ ᱥᱟᱱᱛᱟᱲ ᱦᱚᱲ ᱟᱸᱜ ᱦᱚᱲ ᱪᱮᱛᱟᱱ ᱟᱹᱰᱤ ᱟᱹᱰᱤ ᱵᱮᱵᱟᱹᱲᱤᱡ ᱠᱚ ᱠᱟᱹᱢᱤ ᱦᱚᱴᱚ ᱟᱠᱟᱜᱼᱟ ᱟᱨ ᱢᱮᱱ ᱜᱟᱱᱚᱜᱼᱟ ᱵᱤᱥᱮᱥ ᱠᱟᱭᱛᱮ ᱜᱚᱝᱠᱮ ᱛᱤᱨᱞᱟᱹ ᱦᱚᱯᱚᱱ ᱪᱮᱛᱟᱱ ᱟᱹᱰᱤ ᱡᱳᱨ ᱠᱚ ᱱᱟᱦᱟᱪᱟᱨ ᱞᱮᱫᱟ ᱜᱚᱝᱠᱮ
ᱦᱚᱭᱛᱚ ᱱᱟᱦᱟᱪᱟᱨ ᱢᱟᱛᱚ ᱠᱚ ᱱᱟᱦᱟᱪᱟᱨ ᱞᱮᱫ ᱜᱮ ᱟᱫᱚ ᱢᱮᱱᱠᱷᱟᱱ ᱜᱚᱢᱠᱮ ᱢᱚᱦᱟᱡᱚᱱ ᱠᱚᱫᱚ ᱦᱟᱸᱜ ᱛᱚ ᱟᱵᱚ ᱫᱤᱥᱚᱢ ᱨᱮᱱ ᱜᱮᱠᱚ ᱛᱟᱦᱮᱸ ᱠᱟᱱᱟ ᱟᱫᱚ ᱛᱟᱦᱚᱞᱮ ᱟᱹᱞᱤᱧ ᱫᱚᱞᱤᱧ ᱢᱮᱱᱟ ᱡᱮ ᱟᱵᱚ ᱫᱤᱥᱚᱢ ᱨᱮᱱ ᱦᱩᱭ ᱠᱟᱛᱮᱫ ᱟᱵᱚ ᱫᱤᱥᱚᱢ ᱨᱮᱱ ᱦᱚᱲ ᱪᱮᱛᱟᱱ ᱨᱮᱜᱮ ᱪᱮᱫᱟᱜ ᱩᱱᱟᱹᱜ ᱱᱟᱦᱟᱪᱟᱨ ᱫᱚᱠᱚ ᱪᱟᱞᱟᱣ ᱠᱮᱜᱼᱟ
ᱜᱚᱝᱠᱮ ᱟᱞᱤᱧ ᱡᱮ ᱱᱚᱣᱟ ᱵᱟᱝᱢᱟ ᱟᱸᱜ ᱮᱸᱜ ᱯᱟᱲᱦᱟᱣ ᱠᱟᱛᱮᱫ ᱠᱟᱛᱮᱫ ᱞᱤᱧ ᱵᱩᱡ ᱟᱠᱟᱫᱟ ᱱᱤᱭᱟᱹ ᱴᱩᱠᱩ ᱜᱮᱞᱤᱧ ᱡᱟᱦᱟᱸ ᱛᱤᱱᱟᱹᱜ ᱞᱤᱧ ᱵᱟᱲᱟᱭᱟ ᱤᱱᱟᱹᱜ ᱴᱩᱠᱩ ᱜᱮᱞᱤᱧ ᱞᱟᱹᱭᱟ ᱵᱤᱱ ᱠᱟᱱᱟ ᱡᱮᱢᱟ ᱟᱞᱤᱧ ᱱᱚᱣᱟ ᱢᱤᱫᱴᱟᱝ ᱯᱚᱛᱚᱵ ᱨᱮᱞᱤᱧ ᱯᱟᱲᱦᱟᱣ ᱞᱮᱜᱼᱟ ᱡᱮ ᱵᱟᱝᱢᱟ ᱩᱱ
ᱡᱩᱢᱤᱫᱟᱨ ᱢᱚᱦᱟᱡᱚᱱ ᱠᱚᱫᱚ, ᱟᱵᱚ ᱦᱮᱸᱫᱮ ᱦᱟᱨᱛᱟ ᱦᱚᱲ ᱫᱚ ᱵᱟᱝᱠᱚ ᱠᱩᱥᱤᱭᱟᱵᱚᱱ ᱠᱟᱱ ᱛᱟᱦᱮᱸᱫ᱾ ᱡᱮ ᱟᱵᱚ ᱧᱮᱞᱚᱜᱼᱟ ᱡᱮ ᱥᱟᱱᱛᱟᱲ ᱥᱚᱢᱟᱡᱽ ᱨᱮᱥᱮ ᱥᱟᱱᱛᱟᱲ ᱥᱟᱶᱛᱟ ᱨᱮ ᱟᱹᱰᱤ ᱜᱟᱱ ᱜᱮ ᱟᱵᱚ ᱫᱚ ᱦᱮᱸᱫᱮ ᱦᱟᱨᱛᱟ ᱦᱚᱲ ᱜᱮ, ᱥᱮ ᱵᱮᱥᱤ ᱢᱮᱱᱟᱜ ᱵᱚᱱᱟ᱾
ᱛᱟᱦᱞᱮ ᱟᱫᱚ ᱟᱵᱤᱱᱟᱜ ᱢᱮᱱ ᱛᱮᱫᱚ ᱪᱮᱫ ᱮ ᱢᱮᱱᱟᱭ ᱜᱚᱢᱠᱮ ᱡᱮ, ᱱᱤᱛᱚᱜ ᱦᱚᱸ ᱚᱱᱟ ᱦᱮᱸᱫᱮ ᱥᱮ ᱮᱥᱮᱞ ᱨᱮᱭᱟᱜ ᱤᱭᱟᱹ ᱢᱮᱱᱟᱜ ᱜᱮᱭᱟ᱾ ᱥᱮ ᱚᱱᱟ ᱠᱚᱫᱚ ᱦᱟᱜ ᱱᱤᱛᱚᱜ ᱫᱚ ᱪᱟᱵᱟ ᱟᱠᱟᱱᱟ᱾
ᱱᱤᱛᱚᱜ ᱫᱚ ᱜᱚᱝᱠᱮ ᱪᱮᱫ ᱤᱧ ᱢᱮᱱᱟ ᱮᱠᱷᱚᱱᱳ ᱛᱚ ᱟᱵᱚ ᱫᱚ ᱜᱚᱝᱠᱮ ᱟᱵᱚ ᱥᱟᱱᱛᱟᱲ ᱥᱟᱶᱛᱟ ᱨᱮᱱ ᱦᱚᱲ ᱠᱚᱫᱚ ᱡᱚᱛᱚ ᱡᱚᱛᱚ ᱠᱷᱚᱱ ᱞᱟᱛᱟᱨ ᱤᱭᱟᱹ ᱨᱮᱱ ᱦᱚᱲ ᱠᱚ ᱢᱮᱸᱫ ᱛᱮᱜᱮ ᱠᱚ ᱧᱮᱞᱮᱫ ᱵᱚᱱᱟ ᱜᱚᱢᱠᱮ ᱪᱟᱵᱟᱣ ᱠᱟᱱᱟ ᱮᱠ ᱮᱠᱮᱵᱟᱨᱮ ᱪᱟᱵᱟᱣ ᱠᱟᱱᱟ ᱚᱱᱟ ᱫᱚ ᱵᱟᱝᱞᱤᱧ ᱞᱟᱹᱭᱟ ᱢᱮᱱᱠᱷᱟᱱ ᱡᱮ ᱞᱟᱦᱟ ᱠᱷᱚᱱᱟᱜ ᱠᱚᱢ ᱟᱠᱟᱱᱟ ᱤᱱᱟᱹ ᱴᱩᱠᱩ ᱫᱚᱞᱤᱧ ᱞᱟᱹᱭ ᱫᱟᱲᱮᱭᱟᱜ-ᱟ᱾ ᱢᱮᱱᱠᱷᱟᱱ ᱮᱠᱷᱚᱱᱚ ᱵᱩᱦᱩ ᱦᱚᱲᱟᱜ ᱱᱚᱡᱚᱨ ᱨᱮ ᱟᱵᱚ ᱫᱚ ᱵᱩᱦᱩ ᱞᱟᱛᱟᱨ ᱨᱮᱱ ᱠᱟᱱ ᱜᱮᱭᱟᱵᱚᱱ ᱜᱚᱝᱠᱮ᱾
ᱦᱳᱭ ᱦᱳᱭ ᱢᱟᱱᱮ ᱦᱚᱲᱟᱜ ᱱᱚᱡᱚᱨ ᱛᱚ ᱦᱟᱜ ᱟᱨ ᱵᱟᱵᱮᱱ ᱯᱟᱞᱴᱟᱣ ᱫᱟᱲᱮᱭᱟᱜ-ᱟ ᱩᱱᱤ ᱚᱠᱟ ᱞᱮᱠᱟᱭ ᱵᱷᱟᱹᱵᱤᱭᱮᱫᱟ ᱥᱮ ᱚᱠᱟ ᱞᱮᱠᱟ ᱪᱮᱫ ᱮᱻ ᱢᱚᱱᱮᱭᱟ ᱩᱱᱤᱭᱟᱜ ᱢᱚᱱᱮ ᱵᱷᱤᱛᱤᱨ ᱨᱮ ᱪᱟᱞᱟᱜ ᱠᱟᱱᱟ ᱚᱱᱟ ᱛᱚ ᱦᱟᱸᱜ ᱵᱟᱵᱮᱱ ᱞᱟᱹᱭ ᱫᱟᱲᱮᱭᱟᱜ-ᱟ᱾
ᱟᱪᱪᱷᱟ ᱜᱚᱝᱠᱮ ᱚᱱᱠᱟ ᱜᱮ ᱢᱤᱫ ᱢᱤᱫᱴᱟᱝ ᱞᱤᱧ ᱞᱟᱹᱭᱮᱫ-ᱟ ᱡᱮ ᱵᱟᱝᱢᱟ ᱱᱮᱛᱟᱨ ᱵᱮᱥᱤᱨ ᱵᱷᱟᱜᱽ ᱧᱮᱞ ᱟᱠᱟᱫ ᱜᱮᱭᱟ ᱵᱮᱱ ᱠᱤᱪᱷᱩ ᱫᱤᱠᱩ ᱪᱷᱟᱹᱛᱤᱠ ᱥᱮ ᱟᱨᱦᱚᱸ ᱟᱭᱢᱟ ᱡᱟᱹᱛᱤ ᱨᱮᱱ ᱦᱚᱲ ᱠᱚ ᱟᱵᱚ ᱨᱮᱱ ᱫᱚᱠᱟᱱ ᱠᱚᱨᱮ ᱡᱚᱠᱷᱚᱱ ᱥᱚᱭᱫᱟ ᱵᱤᱱ ᱪᱟᱞᱟᱜ-ᱟ ᱡᱟᱦᱟᱱᱟᱜ ᱡᱤᱱᱤᱥ ᱯᱟᱹᱛᱤ ᱠᱤᱨᱤᱧ ᱵᱮᱱ ᱪᱟᱞᱟᱜ-ᱟ ᱠᱤᱪᱷᱩᱜᱟᱱ ᱛᱤ ᱨᱮ ᱪᱟᱯᱟᱞ ᱴᱟᱠᱟ ᱟᱵᱚ ᱥᱟᱱᱛᱟᱲ ᱨᱮᱱ ᱦᱚᱲ ᱠᱷᱚᱱ ᱴᱷᱮᱱ ᱠᱷᱚᱱ ᱵᱟᱝ ᱠᱚ ᱦᱟᱛᱟᱣ ᱜᱮᱭᱟ ᱮᱠᱷᱚᱱᱳ᱾
ᱦᱳᱭ ᱦᱳᱭ ᱥᱮᱛᱚ ᱦᱮᱸ,
ᱚᱱᱟ ᱛᱮᱞᱤᱧ ᱢᱮᱱᱟ ᱜᱚᱝ ᱠᱮ ᱡᱮ ᱵᱟᱝᱢᱟ ᱡᱮ ᱮᱠᱷᱚᱱᱳ ᱚᱱᱟ ᱪᱤᱱᱛᱟᱹ ᱵᱷᱟᱵᱽᱱᱟ ᱥᱮ ᱚᱱᱟ ᱟᱹᱲᱤᱥ ᱠᱚᱫᱚ ᱮᱠᱷᱚᱱᱳ ᱢᱮᱱᱟᱜ ᱛᱟᱠᱚ ᱜᱮᱭᱟ᱾
ᱦᱳᱭ ᱦᱳᱭ ᱢᱮᱱᱟᱜ ᱢᱟᱛᱚ ᱢᱮᱱᱟᱜ ᱛᱟᱠᱚ ᱜᱮᱭᱟ ᱜᱚᱝᱠᱮ ᱟᱫᱚ ᱟᱹᱞᱤᱧ ᱫᱚᱞᱤᱧ ᱢᱮᱱᱫᱟ ᱱᱤᱛᱚᱜ ᱫᱚ ᱦᱟᱸᱜ ᱡᱟᱦᱟᱸ ᱟᱵᱚᱣᱟᱜ ᱱᱤᱛᱚᱜ ᱡᱟᱦᱟᱸ ᱪᱟᱞᱟᱜ ᱠᱟᱱ ᱟᱵᱚᱨᱮᱱ ᱨᱟᱥᱴᱨᱚᱯᱚᱛᱤ ᱩᱱᱤ ᱫᱚ ᱛᱚ ᱦᱸᱟᱜ ᱱᱤ ᱛᱚᱜ ᱫᱚ ᱟᱵᱚ ᱥᱟᱱᱛᱟᱲ ᱡᱟᱹᱛᱤ ᱨᱮᱱ ᱠᱟᱱ ᱜᱮᱭᱟᱭ᱾
ᱦᱳᱭ ᱦᱳᱭ
ᱟᱨ ᱚᱱᱟ ᱡᱷᱟᱲᱠᱷᱚᱸᱱᱰ ᱯᱚᱱᱚᱛ ᱨᱮᱱ ᱢᱩᱠᱠᱷᱚ ᱢᱚᱱᱛᱨᱤ ᱮᱱᱛᱮᱫ ᱩᱱᱤ ᱦᱚᱸᱛᱚ ᱱᱤᱛᱚᱜ ᱫᱚ ᱥᱟᱱᱛᱟᱲ ᱠᱟᱱ ᱜᱮᱭᱟᱭ᱾
ᱮᱠᱫᱚᱢ ᱮᱠᱫᱚᱢ᱾
ᱟᱫᱚ ᱟᱹᱞᱤᱧ ᱫᱚᱞᱤᱧ ᱢᱮᱱᱟ ᱡᱮ ᱥᱟᱱᱛᱟᱲ ᱡᱟᱹᱛᱤ ᱨᱮᱱ ᱟᱭᱢᱟ ᱜᱟᱱ ᱦᱚᱲ ᱜᱮ ᱟᱹᱰᱤ ᱢᱟᱨᱟᱝ ᱢᱟᱨᱟᱝ ᱫᱟᱣ ᱠᱚ ᱦᱟᱛᱟᱣ ᱠᱟᱜ-ᱟ ᱥᱮ
ᱮᱠᱫᱚᱢ ᱜᱚᱝᱠᱮ ᱱᱤᱛᱚᱜ ᱫᱚ ᱟᱵᱚ ᱥᱟᱱᱛᱟᱲ ᱥᱟᱶᱛᱟ ᱨᱮᱱ ᱮ ᱢᱟᱹᱱᱢᱤ ᱠᱚ ᱦᱚᱸ ᱵᱟᱝ ᱠᱚ ᱠᱚᱢ ᱟᱠᱟᱱᱟ ᱡᱚᱛᱚ ᱢᱟᱲᱟᱝ ᱥᱮᱫ ᱞᱟᱯᱷᱟᱝ ᱥᱮᱫ ᱵᱩᱦᱩ ᱞᱟᱯᱷᱟᱝ ᱥᱮᱫ ᱠᱚ ᱥᱮᱴ ᱴᱮᱨ ᱟᱠᱟᱱ ᱛᱟᱵᱚᱱᱟ᱾
ᱦᱳᱭ ᱦᱳᱭ ᱛᱟᱦᱞᱮ ᱟᱫᱚ ᱮᱠᱷᱚᱱᱳ ᱚᱱᱟ ᱠᱚ ᱩᱱᱠᱩᱣᱟᱜ ᱵᱤᱪᱟᱹᱨ ᱟᱪᱟᱨ ᱫᱚ ᱵᱟᱝ ᱯᱟᱞᱴᱟᱜ ᱠᱟᱱ ᱛᱟᱠᱚᱣᱟ ᱩᱱᱠᱩ ᱪᱷᱟ ᱛᱤᱠ ᱡᱟᱹᱛᱤ ᱦᱚᱲ ᱠᱚᱣᱟᱜ ᱫᱚ ᱮᱱᱛᱮᱫ ᱡᱟᱦᱟᱸ ᱡᱮ ᱦᱮᱸᱫᱮ ᱮᱥᱮᱞ ᱫᱚ
ᱢᱚᱱᱮ ᱫᱚ ᱛᱩᱱᱩᱢ ᱪᱟᱯᱚ ᱠᱟᱛᱮᱫ ᱫᱚ ᱦᱟᱸᱜ ᱵᱟᱵᱮᱱ ᱧᱮᱞᱮᱜ-ᱟ, ᱪᱮ ᱚᱠᱚᱭᱟᱜ ᱢᱚᱱᱮ ᱨᱮ ᱚᱠᱟ ᱞᱮᱠᱟ ᱟᱹᱲᱤᱥ ᱥᱮ ᱥᱟᱱᱛᱟᱲ ᱠᱚ ᱪᱮᱛᱟᱱ ᱪᱮᱫ ᱞᱮᱠᱟ ᱢᱮᱱᱟᱜᱼᱟ ᱚᱱᱟ ᱫᱚ ᱱᱟᱦᱟᱜ ᱵᱟᱵᱮᱱ ᱞᱟᱹᱭ ᱠᱮᱭᱟ ᱟᱹᱞᱤᱧ ᱫᱚ ᱥᱟᱱᱟᱢ ᱩᱸ ᱩᱸ ᱦᱚᱲᱼᱼ ᱥᱮ ᱥᱟᱱᱟᱢ ᱡᱟᱹᱛᱤ ᱨᱮᱱ ᱦᱚᱲ ᱠᱚᱫᱚ ᱵᱟᱞᱤᱧ ᱢᱮᱛᱟᱣᱟᱠᱚ ᱠᱟᱱᱟ᱾ ᱢᱮᱱᱠᱦᱟᱱ ᱠᱤᱪᱷᱩ ᱠᱤᱪᱷᱩ ᱚᱱᱠᱟᱱᱟᱜ ᱟᱹᱞᱤᱧ ᱱᱤᱡᱮᱨ ᱢᱮᱫ ᱛᱮᱞᱤᱧ ᱧᱮᱞ ᱟᱠᱟᱫ ᱛᱮ ᱚᱱᱟ ᱠᱟᱛᱷᱟ ᱫᱚᱞᱤᱧ ᱞᱟᱹᱭ ᱥᱚᱫᱚᱨ ᱠᱮᱜᱼᱟ᱾
ᱦᱳᱭ ᱦᱳᱭ ᱥᱮᱛᱚ ᱦᱮᱸ ᱜᱮ ᱟᱨ ᱢᱟᱱᱟ ᱛᱚ ᱢᱟᱱᱟ ᱵᱟᱨᱚᱱ ᱠᱚᱼᱼ